ᱦᱮᱞᱳ ᱮ ᱜᱚᱝᱠᱮ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾ ᱟᱹᱞᱤᱧᱟᱜ ᱟᱸᱡᱚᱢᱚᱜ ᱠᱟᱱᱟ ᱜᱚᱝᱠᱮ?
ᱦᱮᱸ ᱟᱸᱡᱚᱢᱚᱜ ᱠᱟᱱᱟ ᱥᱟᱯᱷᱟ ᱥᱟᱹᱯᱷᱤ ᱜᱮ᱾
ᱦᱳᱭ᱾
ᱛᱚᱵᱮ ᱜᱚᱝᱠᱮ ᱚᱠᱟ ᱞᱮᱠᱟ ᱢᱮᱱᱟᱜ ᱵᱤᱱᱟ ᱱᱟᱯᱟᱭ ᱵᱟᱲᱟ ᱜᱤ?
ᱦᱮᱸ ᱱᱤᱛ ᱫᱚ ᱱᱟᱯᱟᱭ ᱜᱮ ᱢᱮᱱᱟᱜ ᱠᱟᱜ ᱞᱤᱧᱟ᱾ ᱟᱵᱮᱱ ᱜᱮ ᱚᱠᱟ ᱞᱮᱠᱟ?
ᱟᱹᱞᱤ ᱱᱟᱯᱟᱭ ᱵᱟᱲᱟ ᱜᱮ ᱜᱚᱝᱠᱮ᱾ ᱟᱫᱚ ᱡᱚᱢ ᱵᱟᱲᱟ ᱠᱮᱫᱟ ᱵᱮᱱ ᱥᱮ ᱵᱟᱝ?
ᱦᱮᱸ ᱡᱚᱢ ᱵᱟᱲᱟ ᱠᱚᱫᱚ ᱦᱩᱭ ᱠᱟᱱᱟ, ᱟᱫᱚ ᱡᱚᱢ ᱵᱟᱲᱟ ᱠᱟᱛᱮᱜ ᱦᱟᱸᱜ ᱦᱚᱸᱜᱼᱚᱭ ᱫᱩᱲᱩᱵ ᱦᱩᱭ ᱠᱟᱱᱟ᱾
ᱟᱪᱪᱷᱟ, ᱟᱹᱰᱤ ᱱᱟᱯᱟᱭ ᱛᱟᱦᱚᱞᱮ᱾ ᱛᱚ ᱜᱚᱝᱠᱮ ᱛᱟᱦᱚᱞᱮ ᱪᱮᱫ ᱞᱮᱠᱟ ᱪᱮᱫ ᱠᱚᱵᱤᱱ ᱠᱟᱹᱢᱤ ᱵᱟᱲᱟᱭᱫᱟ ᱛᱟᱦᱚᱞᱮ ᱚᱲᱟᱜ ᱠᱚᱨᱮ ᱫᱚ?
ᱮᱸ ᱱᱤᱛᱚᱜ ᱫᱚ ᱦᱟᱸᱜ ᱱᱚᱜᱼᱚᱭ ᱪᱟᱥᱼᱵᱟᱥ ᱜᱮ ᱦᱟᱸᱜ ᱪᱟᱞᱟᱜ ᱠᱟᱱᱟ᱾ ᱟᱞᱮ ᱥᱮᱫ ᱫᱚ ᱱᱚᱣᱟ ᱪᱟᱥᱼᱵᱟᱥ ᱜᱮ ᱦᱟᱸᱜ ᱡᱳᱨᱫᱟᱨ ᱞᱮ ᱠᱟᱹᱢᱤᱭᱮᱫ ᱠᱟᱱᱟ᱾
ᱟᱪᱪᱷᱟ ᱟᱪᱪᱷᱟ, ᱦᱳᱭ ᱦᱳᱭ᱾
ᱛᱟᱦᱚᱞᱮ ᱜᱚᱝᱠᱮ ᱟᱯᱮ ᱫᱚ ᱦᱟᱸᱜ ᱪᱮᱫ ᱯᱮ ᱠᱟᱹᱢᱤ ᱠᱟᱱᱟ ᱱᱚᱝᱠᱟ?
ᱳ ᱠᱚᱝᱜᱮ ᱪᱮᱫ ᱮᱢ ᱢᱮᱱᱟ ᱦᱚᱜᱼᱚᱭ ᱫᱟᱜ ᱡᱟᱹᱯᱩᱫ ᱫᱤᱱ ᱱᱤᱛᱚᱜ ᱫᱚ ᱵᱚᱨᱥᱟ ᱥᱤᱱ ᱫᱚ ᱫᱚ ᱦᱩᱲᱩ ᱨᱚᱦᱚᱭ ᱜᱮ ᱪᱟᱞᱟᱜ ᱠᱟᱱᱟ᱾ ᱟᱫᱚ ᱠᱟᱹᱴᱤᱡ ᱜᱚᱝᱠᱮ ᱟᱞᱮ ᱥᱮᱫ ᱫᱚ ᱵᱚᱨᱱᱟ ᱧᱚᱜ ᱠᱟᱜᱼᱟ᱾ ᱛᱚ ᱚᱱᱟ ᱠᱷᱟᱹᱛᱤᱨ ᱛᱮ ᱦᱩᱲᱩ ᱦᱩᱲᱩ ᱨᱚᱦᱚᱭ ᱠᱚᱫᱚ ᱠᱟᱹᱴᱤᱡ ᱛᱷᱤᱨ ᱦᱩᱭ ᱠᱟᱱᱟ᱾ ᱦ
ᱟᱪᱪᱷᱟ ᱜᱚᱝᱠᱮ ᱛᱟᱦᱚᱞᱮ ᱱᱚᱝᱠᱟ ᱦᱩᱲᱩ ᱫᱚ ᱟᱯᱮ ᱥᱮᱫ ᱫᱚ ᱛᱤᱱᱟᱹᱜ ᱡᱮᱠᱷᱟ ᱠᱚ ᱪᱟᱥᱟ?
ᱜᱚᱝᱠᱮ ᱟᱞᱮ ᱥᱮ ᱦᱩᱲᱩ ᱫᱚ ᱦᱚᱸᱜᱼᱚᱭ ᱡᱮᱢᱚᱱ ᱦᱚᱸᱜᱼᱚᱭ ᱵᱚᱨᱥᱟ ᱡᱚᱠᱷᱚᱡ ᱵᱚᱱ ᱪᱟᱥᱫᱟ ᱟᱨ ᱥᱤᱛᱩᱝ ᱡᱚᱠᱷᱚᱡ ᱫᱚ ᱩᱱ ᱡᱚᱠᱚ ᱫᱚ ᱥᱤᱛᱩᱝ ᱡᱚᱠᱷᱚᱡ ᱵᱚᱱ ᱪᱟᱥ ᱜᱮᱭᱟ, ᱟᱫᱚ ᱤᱱ ᱡᱚᱠᱷᱚᱱ ᱫᱚ ᱥᱮᱞᱳ ᱠᱩ ᱫᱟᱜ ᱫᱤᱭᱮ ᱜᱮ ᱪᱟᱥ ᱦᱩᱭᱩᱜᱼᱟ᱾ ᱤᱱ ᱡᱚᱠᱷᱚᱡ ᱫᱚ ᱦᱩᱲᱩ ᱢᱚᱛᱚᱡ ᱫᱚ ᱵᱟᱝ ᱜᱚᱝᱠᱮ ᱤᱧ ᱡᱚᱠᱷᱚᱡ ᱫᱚ ᱥᱚᱵᱽᱡᱤ ᱠᱩ ᱥᱚᱵᱡᱤ ᱠᱩ ᱥᱮ ᱡᱚᱱᱰᱨᱟ ᱠᱩ ᱦᱟᱸᱱᱟ ᱱᱚᱶᱟ ᱟᱭᱢᱟ ᱡᱤᱱᱤᱥ ᱩᱛᱩᱣᱟᱜ ᱡᱤᱱᱤᱥ ᱠᱩ ᱪᱟᱥᱟ ᱩᱱ ᱡᱚᱠᱷᱚᱡ ᱫᱚ᱾
ᱦᱳᱭ ᱦᱳᱭ ᱟᱪᱪᱷᱟ ᱱᱚᱣᱟ ᱥᱚᱵᱽᱡᱤ ᱠᱚᱯᱮ ᱪᱟᱥ ᱫᱚ ᱱᱚᱣᱟ ᱫᱚ ᱦᱟᱸᱜ ᱦᱟᱴ ᱠᱚᱨᱮ ᱯᱮ ᱟᱠᱷᱨᱤᱧ ᱜᱮᱭᱟ ᱥᱮ ᱱᱚᱝᱠᱟ ᱡᱚᱢ ᱵᱟᱠᱷᱨᱟ ᱛᱮᱜᱮ ᱯᱮ ᱪᱟᱥ ᱜᱮᱭᱟ?
ᱤᱭᱟᱹ ᱜᱚᱝᱠᱮ ᱦᱟᱴ ᱠᱚᱨᱮ ᱦᱚᱸ ᱟᱹᱠᱷᱨᱤᱧ ᱟᱨ ᱥᱮ ᱱᱚᱝᱠᱟ ᱠᱤᱪᱷᱩᱴᱟ ᱫᱚ ᱦᱟᱴ ᱠᱚᱨᱮ ᱠᱚ ᱟᱹᱠᱷᱨᱤᱧᱟ ᱟᱨ ᱠᱤᱪᱷᱩᱴᱟ ᱫᱚ ᱦᱚᱜᱼᱚᱭ ᱡᱚᱢ ᱵᱟᱠᱷᱨᱟ ᱫᱚᱦᱚᱭᱟᱠᱚ ᱚᱲᱟᱜ ᱞᱟᱹᱜᱤᱫ᱾
ᱦᱳᱭ ᱟᱫᱚ ᱟᱞᱮ ᱥᱮᱫ ᱢᱟ ᱚᱱᱠᱟ ᱦᱟᱴ ᱠᱚᱫᱚ ᱦᱩᱭᱩᱜ ᱜᱮᱭᱟ᱾
ᱟᱪᱪᱷᱟ ᱟᱪᱪᱷᱟ
ᱚᱱᱠᱟ ᱠᱚᱢ ᱫᱷᱟᱨᱟ ᱜᱮᱞᱮ ᱪᱟᱥ ᱜᱮᱭᱟ᱾ ᱟᱞᱮ ᱦᱚᱸ ᱱᱚᱣᱟ ᱵᱟᱞᱮ ᱟᱹᱠᱷᱨᱤᱧᱟ ᱱᱚᱣᱟ ᱡᱚᱢ ᱪᱟᱥ ᱜᱮᱭᱟ᱾ ᱛᱟᱦᱚᱞᱮ ᱜᱚᱝᱠᱮ ᱟᱯᱮ ᱥᱮᱱᱟᱜ ᱚᱱᱠᱟ ᱦᱟᱴ ᱞᱟᱹᱭ ᱠᱮᱜᱼᱟ ᱦᱩᱭᱩᱜ ᱜᱮᱭᱟ‌ ᱛᱟᱦᱚᱞᱮ
ᱦᱳᱭ
ᱦᱚᱸᱜᱚᱼᱱᱟ ᱥᱩᱠᱨᱤ ᱡᱤᱞ ᱠᱚᱫᱚ ᱧᱟᱢᱚᱜ ᱜᱮᱭᱟ ᱥᱮ ᱵᱟᱝ?
ᱳ ᱜᱚᱝᱠᱮ ᱡᱷᱚᱛᱚ ᱞᱮᱠᱟᱱ ᱡᱤᱞ ᱵᱤᱱ ᱧᱟᱢᱟ ᱚᱸᱰᱮ ᱫᱚ᱾ ᱥᱩᱠᱨᱤ, ᱛᱷᱮᱠᱮ ᱢᱮᱨᱚᱢ, ᱛᱷᱮᱠᱮ ᱥᱮ ᱫᱮᱥᱤ ᱥᱤᱢ, ᱥᱮ ᱞᱩᱴᱤ ᱥᱤᱢ, ᱥᱮ ᱢᱮᱨᱚᱢ ᱡᱤᱞ ᱫᱚᱵᱮᱱ ᱢᱮᱱᱟ ᱡᱷᱚᱛᱚ ᱵᱤᱱ ᱧᱟᱢᱟ᱾ ᱜᱚᱝᱠᱮ ᱟᱯᱮ ᱥᱮᱫ ᱫᱚ ᱚᱱᱟ ᱠᱷᱟᱹᱞᱤ ᱥᱚᱵᱽᱡᱤ ᱢᱚᱛᱚ ᱠᱚ ᱤᱭᱟᱹᱭᱟ ᱫᱚᱠᱟᱱᱟᱠᱚ ᱥᱮ ᱟᱨᱦᱚᱸ ᱡᱮᱢᱚᱱ ᱟᱵᱚᱣᱟᱜ ᱫᱚ ᱦᱚᱨᱚᱜ ᱵᱟᱸᱫᱮ ᱪᱟᱹᱴᱠᱤ ᱠᱚ ᱪᱮ ᱮᱢᱟᱱ ᱛᱮᱱᱟᱜ ᱟᱭᱢᱟ ᱨᱚᱠᱚᱢ ᱡᱤᱱᱤᱥ ᱠᱚ ᱫᱚᱠᱟᱱ ᱚᱸᱰᱮ ᱫᱚ?
ᱦᱮᱸ ᱟᱭᱢᱟ ᱞᱮᱠᱟᱱᱟᱜ ᱫᱚᱠᱟᱱ ᱢᱮᱱᱟᱜ ᱜᱮᱭᱟ ᱱᱚᱝᱠᱟ ᱦᱚᱸᱜᱚᱼᱱᱟ ᱜᱮᱫᱟᱜ ᱠᱚ ᱟᱨ ᱥᱩᱠᱨᱤ ᱡᱤᱞ ᱠᱚ ᱦᱮᱸ᱾
ᱦᱩᱸ
ᱚᱲᱟᱜ ᱠᱚ ᱫᱟᱛᱨᱚᱢ ᱠᱚ ᱠᱚ ᱱᱚᱜ-ᱚ ᱱᱚᱣᱟ ᱠᱚ
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ
ᱦᱳᱭ ᱟᱪᱪᱷᱟ ᱜᱚᱝᱠᱮ ᱛᱟᱦᱞᱮ ᱟᱵᱮᱱ ᱫᱚ ᱦᱟᱸᱜ ᱱᱚᱝᱠᱟ ᱪᱮᱫ ᱠᱚᱵᱮᱱ ᱠᱟᱹᱢᱤ ᱵᱟᱲᱟᱭ ᱠᱟᱱᱟ᱾
ᱜᱚᱝᱠᱮ ᱟᱹᱞᱤᱧ ᱫᱚ ᱵᱮᱥᱤᱨ ᱵᱷᱟᱜᱽ ᱜᱮ ᱱᱚᱜ-ᱚᱭ ᱚᱲᱟᱜ ᱠᱚᱨᱮ ᱜᱮᱞᱤᱧ ᱠᱟᱹᱢᱤ ᱵᱟᱲᱟᱭᱮᱫᱟ ᱟᱨ ᱦᱮᱸ ᱤᱧ ᱫᱚ ᱚᱲᱟᱜ ᱟᱛᱩ ᱠᱚᱨᱮᱜᱤ ᱱᱚᱜ-ᱚᱭ ᱡᱮᱢᱚᱱ ᱨᱟᱡᱽ ᱢᱤᱥᱛᱤᱨᱤ ᱠᱟᱹᱢᱤ ᱠᱩ ᱧᱟᱢ ᱞᱮᱱᱠᱷᱟᱱ ᱥᱮ ᱡᱟᱦᱟᱱ ᱠᱟᱹᱢᱤ ᱠᱚᱫᱚ ᱫᱤᱱ ᱢᱚᱡᱩᱨᱤ ᱵᱤᱥᱤᱨ ᱵᱷᱟᱜᱽ ᱞᱤᱧ ᱠᱟᱹᱢᱤ ᱵᱟᱲᱟᱭ ᱜᱮᱭᱟ᱾ ᱟᱫᱚ ᱱᱤᱛᱳᱜ ᱫᱚ ᱵᱤᱥᱤᱨ ᱵᱷᱟᱜᱽ ᱨᱟᱡᱽ ᱢᱤᱥ ᱢᱤᱥᱛᱨᱤ ᱞᱤᱧ ᱵᱚᱞᱚ ᱟᱠᱟᱱᱟ ᱢᱤᱥᱛᱤᱨᱤ ᱵᱤᱱᱟᱜ ᱞᱤᱧ ᱠᱩᱨᱩᱢᱩᱴᱩ ᱠᱟᱜᱼᱟ ᱛᱚ᱾ ᱚᱱᱟ ᱛᱮ ᱨᱟᱡᱽᱢᱤᱥᱛᱨᱤ ᱠᱟᱹᱢᱤ ᱞᱤᱧ ᱤᱭᱟᱹ ᱠᱟᱜ-ᱟ᱾
ᱟ ᱪᱟᱥ ᱠᱚ ᱥᱟᱶ ᱥᱟᱶᱛᱮ ᱱᱚᱜ-ᱚ ᱱᱚᱣᱟ ᱨᱟᱡᱽ ᱢᱤᱥᱛᱨᱤ ᱠᱚᱨᱮ ᱡᱩᱫᱤ ᱵᱚᱱ᱾ ᱥᱮᱞᱮᱫᱚᱜ-ᱟ ᱛᱟᱞᱦᱮ ᱚᱱᱟ ᱨᱮ ᱦᱟᱸᱜ ᱯᱩᱭᱥᱟᱹ ᱰᱷᱮᱨ ᱜᱮᱭᱟ ᱵᱟᱝ᱾
ᱦᱳᱭ ᱦᱳᱭ
ᱦᱮ ᱜᱚᱝᱠᱮ ᱚᱱᱠᱟ ᱯᱩᱭᱥᱟᱹ ᱠᱚᱫᱚ ᱛᱤᱱᱟᱹᱜ ᱠᱟᱛᱮ ᱠᱚ ᱮᱢᱚᱜ ᱜᱮᱭᱟ ᱱᱚᱣᱟ ᱨᱟᱡᱽ ᱢᱤᱥᱛᱨᱤ ᱠᱟᱢᱤ ᱨᱮ
ᱜᱚᱝᱠᱮ ᱨᱟᱡᱽ ᱢᱤᱥᱛᱤᱨᱤ ᱫᱚ ᱦᱩᱭᱩᱜ ᱠᱟᱱᱟ ᱥᱟᱲᱮ ᱪᱟᱨᱥᱚ ᱴᱟᱠᱟ ᱠᱟᱛᱮ ᱟᱨ ᱤᱭᱟᱹ ᱚᱠᱚᱭᱴᱟᱜ ᱡᱮᱴᱟ ᱢᱤᱥᱛᱤᱨᱤ ᱛᱟᱦᱮᱸᱱ ᱫᱚ ᱩᱱᱤ ᱫᱚ ᱯᱟᱸᱥᱥᱚ ᱩᱝᱠᱩᱣᱟᱜ ᱫᱚ ᱨᱮᱴ ᱰᱷᱤᱨ ᱜᱮᱭᱟ ᱛᱚ ᱟᱫᱚ ᱜᱚᱢᱠᱮ ᱱᱚᱣᱟ ᱫᱚ ᱪᱮᱫ ᱵᱚᱞᱮ ᱥᱚᱯᱛᱟᱦᱚ ᱨᱮ ᱥᱚᱯᱛᱟᱦᱚ ᱨᱮ ᱯᱮᱢᱮᱱᱴ ᱧᱟᱢᱚᱜ-ᱟ᱾
ᱦᱳᱭ᱾ ᱦᱳᱭ ᱛᱟᱦᱞᱮ ᱜᱚᱝᱠᱮ ᱟᱯᱮ ᱥᱮᱫ ᱫᱚ ᱱᱚᱝᱠᱟ ᱫᱚ, ᱦᱳᱭ ᱪᱮᱫ ᱵᱮᱱ ᱞᱟᱹᱭ ᱫᱟ?
ᱵᱟ ᱵᱟᱝ ᱪᱮᱫ ᱵᱤᱱ ᱞᱟᱹᱭ ᱠᱟᱱ ᱛᱟᱦᱮᱸ ᱟᱵᱮᱱ?
ᱞᱟᱹᱭ ᱫᱟᱞᱤᱧ ᱡᱮ ᱟᱯᱮᱥᱮᱫ ᱱᱚᱝᱠᱟᱱᱟᱜ ᱯᱚᱨᱚᱵ ᱠᱚ ᱪᱮᱫ ᱠᱚ ᱦᱩᱭ ᱵᱟᱲᱟᱜ-ᱟ?
ᱯᱚᱨᱚᱵ ᱫᱚ ᱜᱚᱝᱠᱮ ᱡᱟᱦᱟᱸ ᱱᱚᱜ-ᱚᱭ ᱥᱚᱨᱚᱦᱟᱭ ᱯᱚᱨᱚᱵ ᱦᱩᱭ ᱵᱟᱲᱟᱜᱼᱟ ᱥᱮ ᱵᱟᱦᱟ ᱯᱚᱨᱚᱵ ᱟᱨ ᱜᱚᱢᱠᱮ ᱢᱤᱫᱴᱮᱡ ᱯᱟᱛᱟ ᱯᱚᱨᱚᱵ ᱦᱩᱭ ᱵᱟᱲᱟᱜᱼᱟ, ᱟᱫᱚ ᱚᱱᱟ ᱡᱟᱦᱟᱸ ᱫᱚ ᱯᱟᱛᱟ ᱯᱚᱨᱚᱵ ᱫᱚ ᱥᱩᱡᱱᱟ ᱯᱟᱛᱟ ᱟᱨ ᱢᱤᱫᱴᱮᱡ ᱫᱚ ᱦᱩᱭᱩᱜ ᱠᱟᱱᱟ ᱚᱯᱤᱥ ᱪᱟᱛᱟ᱾
ᱟᱫᱚ ᱚᱸᱰᱮ ᱫᱚ ᱦᱟᱸᱜ ᱱᱚᱝᱠᱟ ᱪᱤᱫ ᱞᱮᱠᱟ ᱥᱟᱱᱛᱟᱲ ᱜᱮᱠᱚ ᱮᱸ ᱯᱟᱛᱟ ᱠᱚ ᱠᱚᱨᱟᱣ ᱦᱚᱪᱚᱭᱟ ᱥᱮ ᱱᱚᱝᱠᱟ
ᱦᱮᱸ ᱦᱮᱸ ᱥᱟᱱᱛᱟᱲ ᱜᱮ ᱥᱟᱱᱛᱟᱲ ᱜᱮᱠᱚ ᱠᱚᱨᱟᱣ ᱦᱚᱪᱚᱭᱮᱫᱟ ᱜᱚᱝᱠᱮ ᱚᱸᱰᱮ ᱫᱚ᱾ ᱟᱨ ᱚᱸᱰᱮ ᱫᱚ ᱜᱚᱝᱠᱮ ᱟᱹᱰᱤ ᱵᱷᱟᱜᱤ ᱜᱮ ᱦᱩᱭᱩᱜᱼᱟ ᱵᱚᱞᱮ᱾ ᱪᱮᱫᱟᱜ ᱡᱮ ᱚᱸᱰᱮ ᱫᱚ ᱟᱭᱢᱟ ᱨᱚᱠᱚᱢ ᱱᱟᱪᱚᱱᱤᱭᱟᱹ ᱠᱚ ᱦᱤᱡᱩᱜᱼᱟ᱾ ᱡᱮᱴᱟ ᱜᱚᱝᱠᱮ ᱩᱝᱠᱩ ᱠᱟᱨᱟᱢ ᱫᱚᱱ ᱫᱟᱸᱥᱟᱭ ᱫᱚᱱ ᱩᱝᱠᱩ ᱟᱭᱢᱟ ᱨᱚᱠᱚᱢ ᱟᱭᱢᱟ ᱲᱚᱠᱚᱢ ᱫᱚᱞ ᱠᱚ ᱦᱤᱡᱩᱜᱼᱟ᱾ ᱟᱨ ᱚᱸᱰᱮ ᱠᱷᱚᱡ ᱜᱤ ᱚᱸᱰᱮ ᱠᱷᱚᱡ ᱯᱮᱭᱟ ᱫᱚᱞ ᱠᱚ ᱥᱟᱞᱟ ᱵᱟᱪᱷᱟᱣ ᱠᱚᱣᱟ ᱚᱸᱰᱮ ᱠᱷᱚᱡ ᱜᱤ᱾ ᱫᱤᱭᱮ ᱩᱝᱠᱟ ᱯᱨᱟᱭᱤᱡ ᱠᱚ ᱛᱟᱦᱮᱸᱱᱟ ᱯᱟᱭᱥᱟ ᱠᱚ ᱛᱟᱦᱮᱸᱱᱟ᱾ ᱥᱮ ᱚᱝᱠᱟ ᱦᱚᱨᱚᱜ ᱯᱟᱧᱪᱤ ᱥᱮᱴ ᱯᱟᱧᱪᱤ ᱵᱟᱸᱫᱤ ᱯᱟᱧᱪᱤ ᱥᱮᱴ ᱥᱮ ᱚᱝᱠᱟ ᱰᱟᱝᱨᱟ ᱦᱚᱸ ᱯᱨᱟᱭᱤᱡ ᱠᱚ ᱮᱢᱟᱣᱟ ᱠᱩᱣᱟ ᱚᱝᱠᱟ
ᱦᱳᱭ ᱦᱳᱭ ᱜᱚᱝᱠᱮ ᱟᱞᱮ ᱥᱮᱫ ᱫᱚ ᱦᱟᱸᱜ ᱥᱮ ᱡᱳᱨᱫᱟᱨ ᱜᱮ ᱱᱚᱜᱼᱱᱟ ᱯᱟᱛᱟ ᱯᱚᱨᱚᱵᱽ ᱠᱚᱫᱚ ᱱᱟᱦᱟᱜ ᱦᱩᱭ ᱵᱟᱲᱟᱜ
ᱟᱪᱪᱷᱟ᱾
ᱟᱞᱮ ᱥᱮᱫ ᱫᱚ ᱱᱚᱜ ᱚᱝᱠᱟ ᱵᱚᱨᱚ ᱯᱟᱛᱟ ᱡᱟᱢ ᱛᱩᱨᱤᱭᱟᱹ ᱯᱟᱛᱟ ᱦᱮᱸ ᱯᱟᱴᱟᱵᱤᱫᱟᱹ
ᱩᱸ᱾
ᱱᱚᱜᱼᱚ ᱱᱚᱝᱠᱟᱱᱟᱜ ᱯᱟᱛᱟ ᱠᱚ ᱦᱩᱭᱩᱜᱼᱟ ᱦᱟᱸᱜ ᱦᱳᱭ, ᱱᱚᱜᱼᱚᱭ ᱦᱟᱞᱮ ᱜᱮ ᱦᱟᱸᱜ ᱚᱱᱟ ᱵᱩᱨᱩ ᱵᱚᱸᱜᱟ ᱫᱚ ᱦᱟᱸᱜ ᱯᱟᱨᱚᱢᱮᱱᱟ ᱟᱻ ᱵᱩᱨᱩ ᱵᱚᱸᱜᱟ ᱫᱚ
ᱟᱪᱪᱷᱟ ᱟᱪᱪᱷᱟ᱾
ᱛᱟᱦᱞᱮ ᱜᱚᱝᱠᱮ ᱟᱯᱮ ᱥᱮᱫ ᱫᱚ
ᱦᱳᱭ᱾
ᱵᱤᱨ ᱵᱩᱨᱩ ᱮᱞᱟᱠᱟ ᱠᱟᱱᱟ ᱥᱮ ᱪᱮᱫᱞᱮᱠᱟ ᱱᱚᱝᱠᱟ ᱴᱚᱰᱟᱝ ᱴᱟᱺᱰᱤ
ᱜᱚᱝᱠᱮ ᱟᱞᱮᱥᱮᱫ ᱫᱚ ᱵᱤᱨ ᱵᱩᱨᱩ ᱮᱞᱟᱠᱟ ᱫᱚ ᱵᱟᱝ ᱟᱞᱮᱫᱚ ᱵᱟᱹᱭᱦᱟᱹᱲ ᱮᱞᱟᱠᱟ ᱜᱚᱝᱠᱮ ᱟᱞᱮ ᱫᱚ᱾ ᱵᱟᱹᱭᱦᱟᱹᱲ ᱥᱮᱫ ᱚᱱᱟ ᱩᱞ ᱵᱟᱜᱟᱱ ᱵᱤᱱ ᱵᱟᱜᱟᱱ ᱫᱤᱥᱚᱢ ᱵᱤᱱ ᱢᱮᱱ ᱫᱟᱲᱮᱼᱟ ᱩᱞ ᱵᱟᱜᱟᱱ ᱫᱤᱥᱚᱢ᱾
ᱦᱳᱭ ᱡᱳᱭ ᱟᱞᱮ ᱥᱮᱫ ᱡᱮᱢᱚᱱ ᱱᱚᱜᱼᱚ ᱱᱚᱝ ᱵᱤᱨ ᱵᱩᱨᱩ ᱮᱞᱟᱠᱟ ᱠᱟᱱ ᱛᱟᱞᱮᱭᱟ ᱟᱫᱚ ᱟᱞᱮᱥᱮᱫ ᱦᱟᱸᱜ ᱵᱟᱹᱲᱛᱤ ᱠᱟᱭᱛᱮ ᱱᱚᱣᱟ ᱥᱟᱨᱡᱚᱢ ᱫᱟᱨᱮ ᱜᱮ ᱢᱮᱱᱟᱜ ᱟᱠᱟᱫ ᱦᱳᱭ᱾ ᱟᱫᱚ ᱟᱞᱮ ᱥᱮᱫ ᱫᱚ ᱱᱚᱝᱠᱟ ᱥᱮᱸᱫᱽᱨᱟ ᱠᱚᱦᱚᱸᱞᱮ ᱪᱟᱞᱟᱣ ᱵᱟᱲᱟᱜ ᱜᱮᱭᱟ᱾
ᱪᱦᱷᱮᱢ
ᱛᱟᱦᱞᱮ ᱜᱚᱝᱠᱮ ᱟᱯᱮ ᱥᱮᱫ ᱫᱚ ᱱᱚᱝᱠᱟ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ?
ᱜᱚᱝᱠᱮ ᱟᱞᱮᱥᱮᱫ ᱫᱚ ᱥᱮᱸᱫᱽᱨᱟ ᱞᱮ ᱪᱟᱞᱟᱣ ᱵᱟᱲᱟᱜ ᱜᱮᱭᱟ᱾
ᱟᱨ ᱱᱚᱝᱠᱟ ᱪᱤᱞᱤ ᱠᱚᱯᱮ ᱥᱮᱸᱫᱽᱨᱟ ᱟᱹᱜᱩ ᱠᱚᱣᱟ?
ᱜᱚᱢᱠᱮ ᱥᱮᱸᱫᱽᱨᱟ ᱵᱚᱞᱛᱮ ᱫᱚ ᱱᱚᱜᱼᱚᱭ ᱡᱮᱢᱚᱱ ᱛᱩᱭᱩ ᱠᱩ ᱨᱩᱰᱟᱹ ᱠᱩ ᱠᱩᱞᱟᱹᱭ ᱠᱩ ᱥᱮ ᱩᱝᱠᱩ ᱫᱟᱨᱮ ᱨᱮ ᱠᱚ ᱛᱟᱦᱮᱸᱱ ᱫᱟᱨᱮ ᱜᱩᱰᱩ ᱠᱩ ᱥᱨᱸᱫᱨᱟ ᱟᱜᱩ ᱠᱩᱣᱟ, ᱥᱮ ᱵᱤᱡᱤ ᱠᱚ
ᱦᱳᱭ ᱦᱳᱭ, ᱳᱭ ᱱᱚᱝᱠᱟ ᱟᱹᱰᱤ ᱢᱚᱸᱡᱽ ᱾ ᱵᱩᱷᱟᱹᱣ ᱚᱱᱟ ᱥᱮᱸᱫᱽᱨᱟ ᱠᱚᱦᱚᱸ ᱮᱠᱟᱞ ᱪᱟᱞᱟᱜ ᱞᱟᱹᱠᱛᱤ ᱠᱟᱱᱟ ᱾ ᱟᱪᱪᱷᱟ ᱜᱚᱝᱠᱮ ᱱᱚᱜᱼᱚᱭ ᱞᱟᱹᱭ ᱠᱮᱜ-ᱟ ᱵᱮᱱ ᱛᱩᱭᱩ ᱠᱚ ᱯᱮ ᱥᱮᱸᱫᱽᱨᱟ ᱛᱟᱦᱞᱮ ᱜᱚᱝᱠᱮ ᱟᱵᱮᱱ ᱫᱚ ᱛᱩᱭᱩ ᱡᱤᱞ ᱫᱚ ᱵᱮᱱ ᱡᱚᱢ ᱵᱟᱲᱟᱣ ᱠᱟᱫᱟ?
ᱜᱚᱝᱠᱮ ᱟᱞᱤᱧ ᱫᱚ ᱵᱟᱟᱹᱞᱤᱧ ᱡᱚᱢ ᱵᱟᱲᱟᱭᱟ ᱛᱚ ᱟᱞᱤᱧ ᱨᱮᱱ ᱡᱮᱴᱟᱣ ᱜᱚᱲᱚᱢ ᱦᱟᱲᱟᱢ ᱢᱮᱱᱟᱭᱟ ᱛᱚ ᱟᱫᱚ ᱩᱱᱤᱭ ᱡᱚᱢ ᱵᱟᱲᱟᱭᱟ, ᱛᱚ ᱟᱫᱚ ᱚᱱᱟ ᱠᱷᱟᱹᱛᱤᱨ ᱛᱮ ᱥᱨᱸᱫᱨᱟ ᱪᱟᱞᱟᱜ ᱨᱟᱹᱥᱠᱟᱹ ᱾ ᱡᱮ ᱜᱚᱲᱚᱢ ᱦᱟᱲᱟᱢ ᱛᱚ ᱩᱱᱤ ᱛᱚ ᱱᱤᱛᱚᱜ ᱫᱚ ᱵᱟᱭ ᱥᱮᱱ ᱫᱟᱲᱮᱜᱼᱟ ᱛᱚ ᱾ ᱚᱱᱟ ᱠᱷᱟᱹᱛᱤᱨ ᱛᱮ ᱟᱹᱞᱤᱧ ᱜᱮᱞᱤᱧ ᱪᱟᱞᱟᱜ ᱠᱟᱱᱟ ᱥᱮᱸᱫᱽᱨᱟ ᱠᱚᱫᱚ ᱾ ᱱᱩᱭ ᱛᱤᱱᱤ ᱫᱚ ᱵᱟᱠᱷᱟᱡ ᱫᱚ ᱛᱩᱭᱩ ᱡᱤᱞ ᱫᱚ ᱜᱚᱢᱠᱮ ᱚᱠᱟᱨᱮᱢ ᱧᱟᱢ ᱧᱟᱢᱟᱭᱟ ᱾
ᱦᱳᱭ ᱦᱳᱭ ᱦᱳᱭ ᱾ ᱟᱪᱪᱷᱟ ᱜᱚᱝᱠᱮ ᱱᱚᱝᱠᱟ ᱟᱵᱚᱣᱟᱜ ᱢᱟᱨᱟᱝ ᱱᱚᱝᱠᱟᱱᱟᱜ ᱥᱮᱸᱫᱽᱨᱟ ᱠᱚ ᱡᱮᱢᱚᱱ ᱟᱡᱚᱫᱤᱭᱟᱹ ᱵᱩᱨᱩ ᱥᱮᱸᱫᱽᱨᱟ, ᱦᱮᱸ ᱟᱨ ᱵᱟᱝ ᱥᱩᱛᱟᱹᱱ ᱴᱟᱺᱰᱤ ᱱᱚᱝᱠᱟ ᱥᱮᱸᱫᱽᱨᱟ
ᱦᱮᱸ ᱦᱳᱭ ᱾
ᱥᱮᱸᱫᱽᱨᱟ ᱛᱟᱦᱞᱮ ᱱᱚᱜᱼᱚ ᱱᱟ ᱠᱚ ᱮᱸ ᱥᱮᱸᱫᱽᱨᱟ ᱠᱚᱫᱚ ᱨᱮᱫᱚ ᱵᱮᱱ ᱥᱮᱞᱮᱫ ᱵᱟᱲᱟ ᱟᱠᱟᱱᱟ ᱥᱮ ᱵᱟᱝ?
ᱱᱚᱝᱠᱟ ᱥᱟᱺᱜᱤᱧ ᱫᱤᱥᱚᱢ ᱵᱩᱨᱩ ᱚᱝᱠᱟ ᱴᱚᱴᱷᱟ ᱥᱮᱸᱫᱽᱨᱟ ᱫᱚ ᱵᱟᱹᱧ ᱥᱮᱱ ᱵᱟᱲᱟ ᱟᱠᱟᱱᱟ ᱾ ᱡᱮᱢᱚᱱ ᱱᱚᱜᱼᱚᱭ ᱥᱚᱨᱦᱟᱭ ᱠᱚᱨᱮ ᱥᱮᱸᱫᱽᱨᱟ ᱤᱱᱟᱹᱜ ᱴᱟᱜ ᱜᱮᱞᱤᱧ ᱥᱮᱞᱫ ᱟᱠᱟᱱᱟ ᱾
ᱦᱳᱭ ᱦᱳᱭ, ᱦᱳᱭ ᱟᱞᱮ ᱥᱮᱫ ᱦᱚᱸ ᱱᱚᱝᱠᱟ ᱥᱮᱸᱫᱨᱟ ᱠᱚᱫᱚ ᱞᱮ ᱪᱟᱞᱟᱜ ᱜᱮᱭᱟ ᱟᱫᱚ ᱥᱮᱸᱫᱨᱟ ᱞᱮᱠᱟᱛᱮ ᱛᱮᱫᱚ ᱱᱚᱜ-ᱚᱱᱟ ᱟᱡᱚᱫᱤᱭᱟᱹ ᱵᱩᱨᱩ ᱥᱮᱸᱫᱨᱟ ᱡᱟᱦᱟᱸ ᱫᱚ ᱵᱟᱹᱭᱥᱟᱹᱠᱷ ᱠᱩᱱᱟᱹᱢᱤ ᱪᱟᱞᱟᱜ ᱡᱚᱠᱷᱚᱱᱤᱧ ᱪᱟᱞᱟᱣ ᱵᱟᱲᱟᱣ ᱟᱫᱚ ᱚᱸᱰᱮ ᱫᱚ ᱦᱟᱸᱜ ᱞᱟᱹᱭ ᱟᱠᱚ ᱚᱱᱠᱟ ᱵᱚᱛᱚᱨᱟᱱ ᱡᱤᱭᱟᱹᱞᱤ ᱠᱚ ᱢᱮᱱᱟᱜ ᱟᱠᱟᱫ
ᱟᱪᱪᱷᱟ ᱾
ᱦᱟᱹᱛᱤ ᱠᱚᱦᱚᱸ ᱢᱮᱱᱟᱜ ᱟᱠᱟᱫ ᱠᱚᱣᱟ, ᱟᱨ ᱵᱟᱝ ᱡᱟᱴᱟ, ᱠᱩᱞ, ᱛᱟᱹᱨᱩᱵ ᱾ ᱠᱚ ᱦᱮᱸ ᱵᱟᱱᱟ ᱠᱚ ᱾
ᱟᱫᱚ ᱛᱚᱵᱮ ᱚ ᱟᱪᱪᱷᱟ ᱟᱪᱪᱷᱟ ᱾ ᱛᱚ ᱜᱚᱝᱠᱮ ᱛᱚᱵᱮ ᱩᱱᱠᱩ ᱫᱚ ᱛᱟᱦᱚᱞᱮ ᱟᱛᱳ ᱥᱮᱫ ᱫᱚ ᱜᱚᱝᱠᱮ ᱵᱟᱝᱠᱚ ᱦᱤᱡᱩᱜ ᱠᱟᱱᱟ ᱥᱮ ᱠᱚ ᱜᱷᱮᱨᱟᱣ ᱟᱠᱟᱫ ᱠᱚᱣᱟ?
ᱦᱳᱭ ᱟᱫᱚ ᱥᱮᱫᱟᱭ ᱫᱚᱠᱚ ᱛᱟᱦᱮᱸ ᱠᱟᱱᱟ ᱦᱩᱱᱟᱹᱝ ᱟᱹᱞᱤᱧ ᱫᱚ ᱡᱚᱠᱷᱚᱱ ᱤᱧ ᱪᱟᱞᱟᱣ ᱞᱮᱱᱟ ᱩᱱ ᱫᱚ ᱦᱟᱸᱜ ᱚᱱᱠᱟ ᱫᱚ ᱵᱟᱠᱚ ᱛᱟᱦᱮᱸ ᱾ ᱟᱫᱚ ᱩᱱ ᱫᱚ ᱦᱟᱸᱜ ᱟᱞᱮ ᱡᱚᱠᱷᱚᱱ ᱞᱮ ᱪᱟᱞᱟᱣ ᱞᱮᱱ ᱛᱟᱦᱮᱸᱫ ᱩᱱ ᱫᱚ
ᱦᱳᱭ ᱾
ᱱᱚᱜ ᱚᱝᱠᱟ ᱦᱚᱨᱤᱱ ᱠᱚᱸ, ᱟᱨ ᱵᱟᱝ ᱢᱟᱨᱟᱜ ᱠᱚ ᱦᱳᱭ ᱟᱨ ᱩᱱᱠᱩ ᱵᱤᱨ ᱥᱩᱠᱨᱤ ᱡᱟᱦᱟᱸᱭ ᱵᱚᱱ ᱢᱮᱛᱟ ᱠᱚ ᱠᱟᱱᱟ ᱾
ᱦᱳᱭ ᱾
ᱱᱟᱦᱟᱜ ᱵᱟᱹᱲᱛᱤ ᱠᱟᱭ ᱛᱮᱫᱚ
ᱟᱪᱪᱷᱟ ᱟᱪᱪᱷᱟ ᱾
ᱟᱫᱚ ᱩᱱᱠᱩ ᱠᱚᱜᱮ ᱜᱚᱡ ᱵᱟᱲᱟ ᱠᱟᱛᱮᱜ ᱚᱱᱠᱟ ᱚᱲᱟᱜ ᱛᱮ ᱦᱟᱸᱜ ᱟᱹᱜᱩ ᱦᱩᱭ ᱞᱮᱱᱟ ᱾ ᱟᱫᱚ ᱥᱩᱠᱨᱤ ᱡᱤᱞ ᱫᱚ ᱦᱟᱸᱜ ᱫᱚᱢᱮ ᱠᱮᱴᱮᱡ ᱟᱛᱚ ᱾
ᱦᱳᱭ ᱦᱳᱭ ᱦᱳᱭ
ᱰᱟᱴᱟ ᱠᱚ ᱟᱵᱚ ᱢᱟᱹᱱᱢᱤ ᱠᱚᱣᱟᱜ ᱡᱩᱫᱤ ᱠᱮᱴᱮᱡ ᱧᱚᱜ ᱵᱟᱝ ᱛᱟᱦᱮᱱᱟ ᱛᱟᱞᱦᱮ ᱡᱚᱢ ᱡᱚᱠᱷᱚᱱ ᱟᱨ ᱛᱚᱜᱚᱡ ᱡᱚᱠᱷᱚᱱ ᱰᱟᱴᱟ ᱠᱚᱦᱚᱸ ᱧᱩᱨ ᱫᱟᱲᱮᱭᱟᱜ ᱛᱟᱢᱟ
ᱦᱳᱭ ᱦᱳᱭ ᱦᱳᱭ
ᱦᱳᱭ ᱛᱟᱦᱚᱞᱮ ᱜᱚᱝᱠᱮ ᱥᱮᱸᱫᱨᱟ ᱢᱟᱞᱟᱝ ᱜᱟᱯᱟᱞ ᱢᱟᱨᱟᱣ ᱱᱟ ᱟᱨ ᱱᱚᱝᱠᱟ
ᱦᱳᱭ ᱦᱳᱭ ᱦᱳᱭ
ᱚᱱᱟ ᱵᱟᱦᱟ ᱠᱚᱫᱚ ᱦᱩᱭ ᱵᱟᱲᱟᱜ ᱜᱮᱭᱟ ᱥᱮ ᱵᱟᱝ ᱟᱯᱮ ᱥᱮᱫ ᱫᱚ?
ᱟ ᱜᱚᱝᱠᱮ
ᱦᱳᱭ ᱞᱟᱹᱭ ᱫᱟᱞᱤᱧ ᱟᱯᱮ ᱥᱮᱫ ᱫᱚ ᱱᱚᱣᱟ ᱵᱟᱦᱟ ᱯᱚᱨᱚᱵᱽ ᱫᱚᱠᱚ ᱢᱟᱱᱟᱣ ᱜᱮᱭᱟ ᱥᱮ ᱵᱟᱝ?
ᱦᱮᱸ ᱜᱚᱝᱠᱮ ᱢᱟᱱᱟᱣ ᱜᱮᱭᱟ ᱠᱩ ᱟᱹᱰᱤ ᱡᱚᱢ ᱡᱚᱢᱟᱴ ᱟᱛᱮ
ᱦᱳᱭ ᱟᱫᱚ ᱪᱮᱫ ᱞᱮᱠᱟ ᱦᱩᱭᱩᱜ ᱜᱮᱭᱟ ᱟᱯᱮ ᱥᱮᱫ ᱫᱚ?
ᱵᱟᱦᱟ ᱯᱚᱨᱚᱵᱽ ᱫᱚ ᱜᱚᱢᱠᱮ ᱡᱮᱴᱟ ᱟᱵᱚ ᱞᱟᱹᱭᱚᱜᱼᱟ ᱵᱚᱞᱮ ᱯᱮ ᱫᱤᱱ ᱮᱴᱟ ᱯᱨᱚᱛᱷᱚᱢ ᱫᱤᱱ ᱫᱚ ᱟᱵᱚ ᱫᱚᱵᱚᱱ ᱧᱮᱞᱟ ᱡᱮ ᱡᱟᱦᱮᱨ ᱪᱟᱞᱟᱜ ᱟᱵᱚᱱ ᱡᱮᱭᱥᱮ ᱚᱱᱟ ᱠᱚᱨᱮ ᱡᱮᱴᱟ ᱢᱟᱹᱭᱞᱟᱹ ᱴᱟᱹᱭᱞᱟᱹ ᱠᱚ ᱢᱚᱡᱽ ᱜᱮᱵᱚᱱ ᱥᱟᱯᱷᱟ ᱯᱷᱟᱨᱪᱟ ᱪᱟᱵᱟᱭ ᱡᱮᱴᱟ ᱪᱷᱟᱢᱰᱟ ᱵᱚᱱ ᱵᱮᱱᱟᱣᱟ ᱡᱮᱴᱟ ᱵᱟᱨ ᱡᱟᱜᱟ ᱨᱮ ᱵᱚᱸᱜᱟ ᱵᱩᱨᱩᱭ ᱛᱟᱵᱚᱱ ᱯᱮ ᱡᱟᱭᱜᱟ ᱨᱮ ᱯᱮ ᱡᱟᱭᱜᱟ ᱨᱮ ᱡᱩᱫᱤ ᱱᱤᱛᱚᱜ ᱞᱤᱧ ᱩᱭᱦᱟᱹᱨ ᱮᱫᱟ ᱯᱮ ᱡᱟᱭᱜᱟᱨᱮ ᱵᱚᱸᱜᱟ ᱵᱩᱨᱩ ᱦᱩᱭᱩᱜᱼᱟᱛᱚ ᱚᱱᱠᱟ ᱜᱮᱞᱤᱧ ᱫᱤᱥᱟᱹᱭ ᱫᱟ ᱛᱮ ᱡᱟᱛᱮ ᱢᱚᱛᱮ ᱡᱟᱭ ᱵᱟᱹᱦᱩ ᱛᱚ ᱚᱱᱠᱟ ᱚᱱᱟ ᱪᱷᱟᱢᱰᱟ ᱵᱮᱱᱟᱣ ᱵᱟᱲᱟ ᱠᱟᱛᱮᱜ ᱛᱮ ᱥᱮ ᱟᱨᱦᱚᱸ ᱚᱸᱰᱮ ᱠᱷᱚᱱ ᱥᱮᱱ ᱠᱟᱛᱮᱜ ᱟᱨᱦᱚᱸ ᱢᱟᱹᱡᱷᱤ ᱛᱷᱟᱱ ᱪᱟᱞᱟᱣ ᱠᱟᱛᱮᱫ ᱢᱟᱹᱡᱷᱤ ᱛᱷᱟᱱ ᱨᱮ ᱚᱸᱰᱮ ᱠᱟᱹᱴᱤᱡ ᱚᱸᱰᱮ ᱵᱮᱱᱟᱣ ᱯᱩᱨᱟᱹ ᱯᱷᱟᱨᱪᱟ ᱯᱷᱟᱹᱨᱪᱤ ᱦᱩᱭᱩᱜᱼᱟ ᱟᱫᱚ ᱚᱸᱰᱮ ᱠᱷᱚᱱ ᱤᱭᱟᱹ ᱵᱟᱲᱟ ᱠᱟᱛᱮᱫ ᱫᱚᱥᱟᱨ ᱫᱤᱱ ᱫᱚ ᱰᱟᱹᱵᱽᱨᱟᱹ ᱥᱟᱯᱷᱟ ᱵᱟᱲᱟ ᱠᱟᱛᱮᱫ ᱡᱚᱛᱚ ᱦᱚᱲ ᱢᱟᱹᱡᱷᱤ ᱥᱮᱛᱟᱜ ᱨᱮ ᱛᱚ ᱩᱱ ᱮᱱᱟᱜ ᱚᱸᱰᱮ ᱱᱟᱭᱠᱮ ᱚᱲᱟᱜ ᱪᱟᱞᱟᱣ ᱠᱟᱛᱮᱫ ᱱᱟᱭᱠᱮ ᱚᱸᱰᱮ ᱠᱷᱚᱱ ᱚᱸᱰᱮ ᱠᱷᱚᱡ ᱤᱫᱤᱭᱮ ᱦᱩᱭᱩᱜᱼᱟ ᱡᱟᱦᱮᱨ ᱛᱷᱟᱱ ᱛᱚ ᱚᱸᱰᱮ ᱩᱱᱤ ᱱᱟᱭᱠᱮ ᱵᱟᱵᱟ ᱠᱟᱹᱴᱤᱡ ᱮ ᱵᱚᱸᱜᱟ ᱵᱩᱨᱩ ᱵᱟᱲᱟ ᱠᱟᱛᱮᱜ ᱢᱟᱹᱡᱷᱤ ᱡᱟᱦᱮᱨ ᱵᱚᱸᱜᱟᱼᱵᱩᱨᱩ ᱵᱟᱲᱟ ᱠᱟᱛᱮᱫ ᱫᱚ ᱟᱫᱚ ᱦᱟᱸᱜ ᱡᱟᱦᱟᱸ ᱫᱟᱲᱮ ᱠᱚ ᱛᱟᱦᱮᱱᱟᱠᱤᱱ ᱚᱱᱟ ᱮᱢ ᱵᱟᱲᱟ ᱠᱟᱛᱮᱜ ᱟᱫᱚ ᱱᱚᱛᱮ ᱥᱚᱲᱮᱭᱟᱠᱩ ᱡᱮᱴᱟ ᱵᱚᱦᱚᱜ ᱥᱚᱲᱮ ᱫᱚ ᱩᱱᱠᱩ ᱫᱚ ᱡᱟᱦᱟᱸ ᱩᱱᱠᱩ ᱚᱠᱚᱭ ᱠᱚ ᱩᱯᱟᱹᱥ ᱞᱮᱫ ᱚᱱᱟ ᱫᱚ ᱩᱠᱩ ᱠᱚ ᱚᱱᱟ ᱫᱚ ᱩᱠᱩ ᱠᱚ ᱡᱚᱢᱟ ᱟᱨ ᱡᱮᱴᱟ ᱡᱟᱦᱟ ᱦᱚᱲᱢᱚ ᱨᱮᱭᱟᱜ ᱥᱳᱲᱮ ᱚᱱᱟ ᱫᱚ ᱵᱟᱫᱽ ᱵᱟᱹᱠᱤ ᱡᱟ ᱟᱹᱛᱩ ᱨᱮᱱ ᱦᱚᱲ ᱥᱮ ᱡᱟᱦᱟᱸᱭ ᱜᱟᱛᱮ ᱠᱚᱲᱟ ᱥᱮ ᱯᱮᱲᱟ ᱠᱩᱴᱩᱝ ᱠᱚ ᱦᱮᱡ ᱞᱮᱱᱠᱷᱟᱡ ᱟᱫᱚ ᱡᱚᱛᱚ ᱦᱚᱲ ᱢᱤᱞᱮ ᱢᱤᱥᱮ ᱠᱚ ᱡᱚᱢᱟ
ᱦᱳᱭ ᱦᱳᱭ ᱜᱚᱝᱠᱮ ᱟᱨ ᱫᱤᱱᱟᱹᱜ ᱟᱪᱪᱷᱟ ᱜᱚᱝᱠᱮ ᱚᱠᱛᱚ ᱠᱚᱦᱚᱸ ᱦᱩᱭ ᱤᱫᱤᱜ ᱠᱟᱱᱟ ᱟᱨᱦᱚᱸ ᱨᱚᱯᱚᱲ ᱦᱩᱭᱩᱜᱼᱟ ᱱᱚᱝᱠᱟ ᱾
ᱦᱮᱸ ᱟᱪᱪᱷᱟ ᱟᱪᱪᱷᱟ ᱦᱳᱭ ᱜᱚᱝᱠᱮ